ᱦᱮᱸ
ᱡᱚᱦᱟᱨ ᱪᱮᱫ ᱠᱚᱵᱤᱱ ᱪᱤᱠᱟᱹᱭᱮᱫᱟ ᱛᱟᱸᱦᱚᱞᱮ,
ᱪᱤᱠᱟᱹ ᱦᱚᱸ ᱵᱟᱝ ᱱᱚᱜ ᱚᱭ ᱢᱟᱴ ᱥᱮᱫ ᱨᱮ ᱜᱮ ᱫᱩᱲᱩᱵ ᱦᱩᱭ ᱟᱠᱟᱱᱟ, ᱟᱹᱵᱤᱱ ᱫᱚᱵᱤᱱ ᱪᱤᱠᱟᱹᱭᱮᱫᱟ,
ᱟᱹᱞᱤᱧ ᱦᱚᱸᱞᱤᱧ ᱫᱩᱲᱩᱵ ᱠᱟᱱᱟ ᱪᱷᱟᱫᱽ ᱥᱮᱫ ᱨᱮ ᱠᱟᱹᱴᱤᱡ ᱨᱮᱭᱟᱲ ᱨᱮᱭᱟᱲ ᱦᱟᱣᱟ ᱠᱚᱞᱤᱧ ᱡᱚᱢ ᱮᱫᱟ᱾
ᱟᱪᱪᱷᱟ ᱟᱪᱪᱷᱟ ᱢᱚᱸᱡ ᱜᱮ ᱛᱟᱸᱦᱚᱞᱮ ᱵᱩᱨᱩ ᱵᱚᱸᱜᱟ ᱠᱚᱛᱚ ᱥᱮᱴᱮᱨ ᱮᱱᱟ᱾ ᱛᱟᱨᱮ ᱵᱩᱨᱩ ᱵᱚᱸᱜᱟ ᱠᱚᱵᱤᱱ ᱪᱟᱞᱟᱣ ᱵᱟᱲᱟ ᱟᱠᱟᱱ ᱜᱮᱭᱟ ᱥᱮ ᱵᱟᱝ,
ᱵᱩᱨᱩ ᱵᱚᱸᱜᱟ ᱦᱮᱸ ᱟᱸᱡᱚᱢ ᱫᱚᱞᱤᱧ ᱟᱸᱡᱚᱢ ᱟᱠᱟᱫᱟ ᱟᱨ ᱠᱟᱹᱴᱤᱡ ᱚᱱᱮ᱾ ᱡᱚᱠᱷᱚᱱ ᱦᱩᱰᱤᱧ ᱧᱚᱜ ᱞᱤᱧ ᱛᱟᱸᱦᱮ ᱠᱟᱱᱟ ᱩᱱᱞᱤᱧ ᱪᱟᱞᱟᱣ ᱞᱮᱱᱟ ᱱᱮᱛᱟᱨ ᱞᱟᱹᱴᱩ ᱠᱟᱛᱮᱫ ᱵᱟᱝ ᱪᱟᱞᱟᱣ ᱦᱩᱭ ᱠᱟᱱᱟ᱾
ᱡᱟᱭᱦᱳᱠ ᱟᱵᱤᱱ ᱫᱚᱵᱤᱱ ᱪᱟᱞᱟᱣ ᱟᱠᱟᱱᱟ ᱤᱧ ᱫᱚ ᱵᱩᱨᱩ ᱵᱚᱝᱜᱟ ᱫᱚ ᱟᱡᱽ ᱯᱚᱨᱡᱚᱱᱛᱚ ᱟᱨᱤᱧ ᱪᱟᱞᱟᱜ-ᱟ, ᱢᱤᱫ ᱫᱷᱟᱣ, ᱟᱸᱡᱚᱢ ᱜᱤᱧ ᱟᱸᱡᱚᱢ ᱟᱠᱟᱫᱟ᱾ ᱟᱞᱮ ᱟᱹᱛᱩ ᱱᱚᱣᱟ ᱥᱩᱨ ᱥᱩᱯᱩᱨ ᱫᱚᱠᱚ ᱪᱟᱞᱟᱣ ᱟᱠᱟᱱ ᱜᱮᱭᱟ ᱛᱚ ᱤᱧ ᱫᱚ ᱵᱟᱹᱧ ᱪᱟᱞᱟᱣ ᱟᱠᱟᱱᱟ᱾ ᱟᱨ ᱪᱮᱫ ᱥᱟᱰᱮ ᱠᱟᱱᱟ ᱫᱚᱢᱮ,
ᱚᱱᱠᱟ ᱥᱟᱰᱮ ᱚ ᱥᱟᱭᱤᱰ ᱥᱮᱫ ᱨᱮ ᱥᱟᱰᱮ ᱠᱟᱱᱟ ᱦᱚᱭᱛᱳ,
ᱟᱪᱪᱷᱟ ᱟᱪᱪᱷᱟ, ᱫᱚᱢᱮ ᱥᱟᱰᱮ ᱠᱟᱱᱟ ᱛᱚ,
ᱟᱪᱪᱷᱟ ᱟᱪᱪᱷᱟ, ᱱᱤᱛᱚᱜ ᱥᱟᱰᱮ ᱠᱟᱱᱟ᱾
ᱵᱟ ᱵᱟ ᱛᱟᱸᱦᱚᱞᱮ, ᱪᱮᱫ ᱠᱚᱵᱤᱱ ᱢᱟᱱᱮ ᱫᱤᱥᱟᱹᱭ ᱜᱮᱭᱟᱵᱤᱱ ᱵᱩᱨᱩ ᱵᱚᱸᱜᱟ ᱪᱟᱞᱟᱣ ᱠᱟᱛᱮᱫ ᱪᱮᱫ ᱠᱚ ᱚᱱᱠᱟ ᱟᱵᱤᱱᱟᱜ ᱩᱭᱦᱟᱹᱨ ᱢᱮᱱᱟᱜ ᱛᱟᱹᱵᱤᱱᱟ᱾
ᱟᱹᱞᱤᱧᱟᱜ ᱩᱱᱫᱚ ᱠᱟᱹᱴᱤᱡ ᱧᱚᱜ ᱜᱮ ᱞᱤᱧ ᱛᱟᱸᱦᱮ ᱠᱟᱱᱟ ᱛᱚ᱾ ᱦᱮᱸ ᱟᱫᱚ ᱚᱱᱠᱟᱱᱮ ᱵᱩᱨᱩ ᱫᱮᱡᱚᱜ ᱦᱩᱭᱩᱜᱼᱟ᱾ ᱚᱸᱰᱮ ᱢᱟ ᱜᱟᱡᱤᱞ ᱞᱟᱹᱴᱩ ᱞᱟᱹᱴᱩ ᱫᱷᱤᱨᱤ ᱵᱟᱞᱤᱧ ᱫᱮᱡ ᱫᱟᱲᱮᱭᱟᱜ ᱛᱟᱸᱦᱮᱜ-ᱟ᱾ ᱟᱨ ᱤᱱᱠᱟᱹ ᱵᱟᱨᱭᱟ ᱯᱮᱭᱟ ᱜᱤᱫᱽᱨᱟᱹ,
ᱚᱠᱚᱭ ᱡᱮ ᱵᱩᱨᱩ ᱵᱚᱸᱜᱟ ᱨᱮ ᱱᱚᱜᱼᱚᱭ ᱡᱮ ᱪᱟᱞᱟᱜ ᱟᱠᱚ ᱫᱚᱢᱮ ᱞᱚᱥᱚᱜ ᱥᱮᱪᱮᱫ ᱢᱟᱱᱮ ᱟᱹᱰᱤ ᱦᱚᱲ, ᱞᱮᱸᱡᱮᱫᱚᱜ ᱜᱮᱭᱟᱠᱚ ᱩᱱᱟᱹᱜ ᱜᱟᱱ ᱦᱚᱲ ᱠᱚ ᱫᱮᱡᱚᱜ-ᱟ ᱟᱨ ᱞᱚᱥᱚᱫ ᱨᱮᱸᱦᱚ ᱠᱚ ᱮᱱᱮᱡ ᱜᱮᱭᱟ ᱪᱮᱫᱞᱮᱠᱟ ᱢᱟᱱᱮ ᱥᱟᱹᱨᱤ ᱥᱮ ᱪᱮᱫᱞᱮᱠᱟ ᱚᱱᱟ ᱫᱚ,
ᱦᱮᱸ ᱦᱮᱸ ᱥᱟᱹᱨᱤᱜᱮ ᱥᱟᱹᱨᱤᱜᱮ ᱟᱹᱞᱤᱧ ᱦᱚᱞᱤᱧ ᱧᱮᱞ ᱞᱮᱜ-ᱟ᱾ ᱵᱩᱨᱩ ᱠᱷᱚᱱ ᱟᱬᱜᱚᱜ ᱥᱚᱢᱚᱭ ᱢᱤᱫᱴᱮᱱ, ᱦᱚᱲ ᱦᱚ ᱢᱟᱱᱮ ᱮᱰᱷᱮ ᱮᱱᱟᱭ,
ᱟᱪᱪᱷᱟ ᱚᱱᱟ ᱵᱩᱨᱩ ᱵᱚᱸᱜᱟ ᱫᱚ ᱛᱤᱥ ᱡᱚᱠᱷᱚᱱ ᱢᱟᱱᱮ ᱚᱠᱟ ᱡᱚᱠᱷᱚᱱ ᱦᱩᱭᱩᱜᱼᱟ ᱛᱟᱨᱤᱠᱴᱟ ᱴᱷᱤᱠ ᱵᱟᱹᱞᱤᱧ ᱫᱤᱥᱟᱹ ᱫᱟᱨ ᱢᱟᱱᱮ ᱚᱠᱟ,
ᱟᱞᱤᱧ ᱦᱚᱸ ᱴᱷᱤᱠ ᱵᱟᱞᱤᱧ ᱫᱤᱥᱟᱹᱭᱮᱫᱟ ᱱᱚᱜ-ᱚᱭ ᱥᱩᱨ ᱦᱤᱡᱩᱜ ᱠᱟᱱᱟ ᱞᱟᱹᱭ ᱮᱫᱟ ᱠᱚ,
ᱦᱮᱸ ᱦᱮᱸ ᱥᱩᱨ ᱦᱤᱡᱩᱜ ᱠᱟᱱᱟ ᱞᱟᱹᱭ ᱮᱫᱟ ᱠᱚ ᱡᱚᱛᱚ ᱦᱚᱲ ᱜᱮ,
ᱦᱩᱻ
ᱛᱤᱱᱟᱹᱜ ᱠᱩᱲᱤ ᱛᱟᱹᱨᱤᱠᱷ ᱥᱮ ᱪᱮᱫ ᱞᱮᱠᱟ ᱠᱟᱱᱟ ᱡᱟᱭᱦᱳᱠ
ᱦᱩᱸ ᱦᱩᱸ ᱟᱹᱞᱤᱧ ᱦᱚᱸ ᱴᱷᱤᱠ ᱵᱞᱤᱧ ᱞᱟᱹᱭ ᱫᱟᱲᱮᱜᱼᱟ
ᱮᱺᱜ ᱛᱟᱦᱚᱞᱮ ᱪᱮᱫᱠᱟ ᱯᱷᱮᱢᱮᱞᱤ ᱥᱟᱶ ᱯᱮ ᱪᱟᱞᱟᱣ ᱞᱮᱱᱟ ᱥᱮ ᱮᱠᱞᱟ ᱜᱮ
ᱩᱱᱫᱚ ᱠᱟᱹᱴᱤᱡ ᱛᱚ ᱩᱱᱫᱚ ᱯᱷᱮᱢᱮᱞᱤ ᱥᱟᱜ ᱜᱮ ᱪᱟᱞᱟᱣ ᱦᱩᱭ ᱞᱮᱱᱟ
ᱟᱪᱪᱷᱟ ᱟᱪᱪᱷᱟ ᱟᱪᱪᱷᱟ ᱛᱟᱦᱞᱮ ᱟᱨ ᱥᱩᱨ ᱥᱩᱯᱩᱨ ᱚᱱᱠᱟ ᱯᱟᱛᱟ ᱠᱚ ᱪᱮᱫ ᱯᱟᱛᱟ ᱠᱚ ᱦᱩᱭᱩᱜ ᱜᱮᱭᱟ ᱟᱯᱮ ᱥᱮᱫ
ᱟᱞᱮᱥᱮᱫ ᱥᱩᱨ ᱥᱩᱯᱩᱨ ᱫᱚ ᱚᱱᱠᱟ ᱠᱟᱹᱴᱤᱡ ᱪᱟᱞᱟᱜ ᱦᱩᱭᱩᱜᱼᱟ ᱡᱮᱢᱚᱱ ᱚᱱᱟ ᱟᱸᱡᱚᱢ ᱠᱟᱫᱟᱵᱤᱱ ᱯᱟᱦᱟᱲ ᱯᱩᱨ ᱯᱟᱛᱟ
ᱦᱮᱸ ᱯᱟᱦᱟᱲ ᱯᱩᱨ ᱯᱟᱛᱟ ᱫᱚᱞᱤᱧ ᱟᱸᱡᱚᱢ ᱟᱠᱟᱫ ᱜᱮᱭᱟ ᱛᱟᱦᱞᱮ ᱚᱸᱰᱮ ᱦᱚᱲ ᱫᱚ ᱪᱮᱫ ᱞᱮᱠᱟ
ᱦᱚᱲ ᱦᱚᱲᱚᱜ ᱜᱮᱭᱟ ᱠᱚ ᱰᱷᱮᱨ ᱜᱮ ᱠᱟᱹᱴᱤᱡ ᱚᱱᱟ ᱮᱞᱟᱠᱟ ᱨᱮᱱᱟᱜ ᱫᱚ ᱠᱟᱹᱴᱤᱡ ᱧᱩᱛᱩᱢᱟᱱ ᱯᱚᱨᱚᱵᱽ ᱠᱟᱱ ᱜᱮᱭᱟ,
ᱚ ᱚ ᱛᱟᱦᱚᱞᱮ ᱵᱷᱟᱜᱮ ᱜᱮᱛᱚ ᱧᱩᱛᱩᱢᱟᱱ ᱯᱩᱨᱚᱵ ᱢᱟᱱᱮ ᱜᱚᱴᱟ ᱫᱤᱥᱚᱢ ᱫᱤᱥᱚᱢ ᱦᱚᱲ, ᱠᱷᱚᱡᱩᱜ-ᱟᱛᱚ ᱵᱟᱦᱨᱮ ᱵᱟᱦᱨᱮ ᱫᱤᱥᱚᱢ ᱠᱚᱨᱮᱱ,
ᱦᱩᱸ
ᱟᱹᱵᱤᱱ ᱵᱤᱱ ᱪᱟᱞᱟᱣ ᱵᱟᱲᱟ ᱟᱠᱟᱱᱟ ᱚᱱᱟ ᱯᱟᱛᱟ ᱧᱮᱞ ᱚ ᱟᱪᱪᱷᱟ ᱟᱪᱪᱷᱟ ᱛᱟᱦᱚᱞᱮ ᱟᱨ ᱱᱚᱜᱼᱚᱭ ᱡᱟᱦᱟᱸ ᱟᱞᱮ ᱥᱮᱫ ᱢᱮᱱᱟᱜ-ᱟ ᱯᱟᱵᱤᱸᱫᱟᱹ ᱯᱟᱵᱤᱸᱫᱟᱹ ᱧᱮᱞ ᱠᱚᱵᱤᱱ ᱦᱮᱡ ᱠᱟᱱᱟ ᱥᱮ ᱵᱟᱝ
ᱯᱟᱴᱟᱵᱤᱸᱫᱟᱹ ᱦᱚᱸ ᱠᱟᱹᱴᱤᱡ ᱠᱟᱹᱴᱤᱡ ᱧᱚᱜ ᱨᱮᱞᱤᱧ ᱪᱟᱞᱟᱣ ᱞᱮᱱᱟ
ᱟᱪᱪᱷᱟ ᱟᱪᱪᱷᱟ
ᱦᱩᱸ ᱤᱱᱟᱹ ᱠᱟᱹᱴᱤᱡ ᱵᱚᱞᱛᱮ ᱫᱚᱢᱮ ᱠᱟᱹᱴᱤᱡ ᱫᱚ ᱵᱟᱝ ᱤᱱᱠᱟᱹ ᱮᱭᱤᱴ ᱱᱟᱭᱤᱱ ᱨᱮ ᱯᱟᱲᱦᱟᱜ ᱚᱠᱛᱮ
ᱟᱪᱪᱷᱟ ᱟᱪᱪᱷᱟ ᱱᱚᱜ-ᱚᱭ ᱡᱮᱢᱚᱱ ᱯᱟᱛᱟᱵᱤᱸᱫᱟᱹ ᱨᱮ ᱮᱠᱫᱚᱢ ᱢᱟᱱᱮ ᱩᱲᱤᱥᱟ ᱡᱷᱟᱲᱠᱷᱚᱸᱰ ᱛᱟᱨᱯᱚᱨ ᱥᱟᱺᱜᱤᱧ ᱥᱟᱺᱜᱤᱧ ᱠᱚᱨᱮᱱ ᱦᱩᱜᱽᱞᱤ ᱚᱱᱟ ᱠᱚᱨᱮᱱ ᱵᱚᱨᱫᱷᱚᱢᱟᱱ ᱠᱚᱨᱮᱱ ᱦᱤᱡᱩᱜ ᱟᱠᱚ ᱛᱟᱦᱚᱞᱮ ᱡᱚᱠᱷᱚᱱ ᱢᱟᱱᱮ ᱵᱟᱥ ᱡᱟ ᱦᱤᱡᱩᱜ-ᱟ ᱵᱟᱝ ᱵᱟᱥ ᱛᱮᱠᱚ ᱦᱤᱡᱩᱜ-ᱟ ᱛᱚ ᱥᱟᱺᱜᱤᱧ ᱟᱹᱰᱤᱜᱟᱱ ᱦᱚᱲ ᱟᱨ ᱫᱚᱠᱟᱱ ᱠᱚ ᱛᱟᱦᱮᱱᱟ ᱡᱮᱢᱚᱱ ᱟᱸ ᱟᱵᱚᱣᱟᱜ ᱥᱟᱯᱟᱵ ᱠᱷᱚᱱᱟᱜ ᱫᱚᱠᱟᱱ ᱡᱟᱦᱟᱸ ᱫᱚ ᱟᱸᱜᱥᱟᱨ ᱠᱟᱹᱯᱤ ᱠᱷᱚᱱᱟᱜ ᱡᱟ ᱜᱮᱵᱤᱱ ᱯᱟᱸᱡᱟᱭ ᱡᱟᱵᱚᱛᱤᱭ ᱟᱵᱚ ᱥᱟᱱᱛᱟᱲ ᱦᱚᱯᱚᱱᱟᱜ ᱟᱨᱠᱤ ᱥᱟᱯᱟᱵ ᱠᱚ ᱡᱚᱛᱚ ᱵᱤᱱ ᱧᱟᱢᱟ ᱛᱟᱯᱚᱨ ᱨᱩ ᱡᱚᱱᱛᱨᱚ ᱴᱟᱢᱟᱠ ᱛᱩᱢᱫᱟᱜ ᱛᱟᱨᱯᱚᱨ ᱜᱮᱸᱫᱟᱜ ᱞᱩᱜᱽᱲᱤᱡ ᱦᱩᱸ ᱚᱱᱟ ᱢᱤᱫᱴᱮᱱ ᱵᱷᱟᱜᱤ ᱫᱤᱠ ᱡᱮ ᱱᱚᱰᱮ ᱡᱷᱚᱛᱚ ᱧᱟᱢᱚᱜ-ᱟ ᱟᱨᱠᱤ
ᱦᱩᱸ ᱦᱩᱸ ᱦᱩᱸ ᱡᱷᱚᱛᱚ ᱨᱚᱠᱚᱢᱟᱜ ᱟᱵᱚ ᱥᱟᱱᱛᱟᱲ ᱥᱚᱢᱟᱡᱽ ᱨᱮᱱᱟᱜ ᱡᱚᱛᱧ ᱵᱟᱲᱟᱭᱟ ᱟᱵᱚ ᱥᱟᱱᱛᱟᱲ ᱥᱚᱢᱟᱡᱽ ᱨᱮ ᱡᱟᱦᱟᱸ ᱛᱤᱱᱟᱹᱜ ᱢᱮᱱᱟᱜ ᱠᱟᱫᱟ ᱟᱸᱜ ᱥᱟᱨ ᱠᱷᱚᱱ ᱟᱨᱟᱢᱵᱚ ᱠᱟᱛᱮᱫ ᱠᱩᱰᱤ ᱠᱟᱹᱴᱟᱹᱨᱤ ᱴᱟᱸᱜᱟ ᱴᱟᱢᱟᱠ ᱛᱩᱢᱫᱟᱜ ᱛᱤᱨᱣᱟᱹ ᱵᱟᱱᱟᱢ
ᱡᱚᱛᱚ ᱧᱟᱢᱚᱜ-ᱟ ᱪᱟᱣᱨᱤᱫ ᱠᱚ ᱟᱨ ᱡᱟᱦᱟ ᱚᱱᱮ ᱯᱚᱛᱚᱵ ᱠᱚ ᱱᱚᱰᱮ ᱫᱚ ᱮᱠᱫᱚᱢ ᱧᱟᱢᱟᱵᱤᱱ ᱡᱟᱛᱮ ᱢᱟᱱᱮ ᱡᱟᱦᱟᱸ ᱠᱚᱫᱚᱵᱤᱱ ᱯᱟᱸᱡᱟᱭᱟ ᱟᱵᱚ ᱥᱟᱱᱛᱟᱲ ᱦᱚᱯᱚᱱᱟᱜ ᱠᱚ ᱟᱹᱰᱤ ᱠᱤᱪᱷᱩ ᱡᱚᱢᱥᱤᱢ ᱵᱤᱱᱛᱤ ᱠᱚ ᱢᱟᱱᱮ ᱥᱟᱶᱛᱟ ᱠᱚ ᱤᱫᱤ ᱠᱟᱛᱮ ᱟᱹᱰᱤ ᱠᱤᱪᱷᱩ ᱠᱤᱪᱷᱩ ᱦᱚᱭᱛᱳ ᱡᱟᱦᱟᱸ ᱱᱚᱰᱮ ᱫᱚᱵᱤᱱ ᱧᱟᱢᱟ ᱠᱟᱨᱚᱱ ᱟᱹᱰᱤᱜᱟᱱ ᱯᱚᱛᱚᱵ ᱠᱚ ᱟᱹᱜᱩᱭᱟ ᱟᱨᱠᱤ
ᱦᱩᱸ ᱦᱩᱸ ᱦᱩᱸ
ᱟᱨ ᱯᱟᱛᱟ ᱮᱱᱮᱡ ᱦᱩᱭᱩᱜ-ᱟ ᱚᱱᱮ ᱫᱳᱢᱮᱞ ᱫᱳᱢᱮᱞ ᱠᱚ ᱮᱱᱮᱡ ᱦᱚᱸ
ᱡᱟᱦᱟᱸᱨᱮ ᱯᱟᱛᱟ ᱦᱩᱭᱩᱜ-ᱟ ᱯᱟᱛᱟ ᱮᱱᱮᱡ ᱵᱟᱝ ᱦᱩᱭᱩᱜ ᱚᱱᱟ ᱫᱚ
ᱮᱠᱫᱚᱢ ᱮᱠᱫᱚᱢ ᱫᱚᱢᱮᱞ ᱫᱚᱢᱮᱞ ᱦᱚᱲ ᱠᱚ ᱦᱤᱡᱩᱜ-ᱟ ᱟᱹᱰᱤ ᱵᱷᱤᱲ ᱟᱫᱚ ᱡᱟᱦᱟᱸᱛᱤᱥ ᱡᱩᱫᱤ ᱢᱟᱱᱮ ᱯᱷᱟᱠᱟ ᱵᱤᱱ ᱛᱟᱦᱮᱱ ᱠᱷᱟᱱ ᱦᱤᱡᱩᱜ ᱟᱵᱤᱱ ᱦᱮᱸ ᱟᱹᱰᱤ ᱡᱟᱸᱠ
ᱦᱮᱸᱵᱚᱥᱥᱳᱭ ᱚᱵᱥᱥᱳᱭᱞᱤᱧ ᱪᱟᱞᱟᱜ-ᱟ ᱟᱨ ᱢᱤᱫᱴᱮᱱ ᱡᱤᱱᱤᱥ ᱵᱤᱱ ᱞᱚᱜ ᱞᱚᱠᱷᱳ ᱠᱟᱫᱟ ᱯᱟᱛᱟ ᱴᱟᱺᱰᱤ ᱨᱮ ᱚᱱᱮ ᱮᱸ ᱨᱩᱥᱤᱠᱟ ᱠᱚ ᱡᱟᱦᱟᱸ ᱵᱟᱵᱞᱟ ᱡᱟᱹᱱᱩᱢ ᱠᱚ ᱟᱴᱮᱫ ᱟᱠᱚᱣᱟ
ᱦᱮᱸ ᱦᱮᱸ ᱦᱮᱸ ᱮᱠᱫᱚᱢ ᱚᱱᱟ ᱦᱚᱸᱞᱤᱧ ᱧᱮᱞᱠᱟᱫᱟ ᱚᱱᱟᱨᱮ ᱚᱱᱟ ᱪᱮᱛᱟᱱ ᱨᱮ ᱜᱤᱛᱤᱡ ᱠᱟᱛᱮᱫ ᱴᱟᱢᱟᱠ ᱠᱚ ᱠᱚ ᱨᱩᱭᱟ
ᱦᱩᱸ ᱦᱮᱸ ᱦᱮᱸᱸ ᱚᱱᱟ ᱪᱮᱛᱟᱱ ᱨᱮᱠᱚ ᱜᱷᱚᱞᱴᱟᱣ ᱦᱚᱪᱚ ᱠᱚᱣᱟ
ᱦᱮᱸ ᱟᱹᱰᱤ ᱨᱩᱥᱤᱠᱟ ᱟᱹᱰᱤ ᱞᱮᱠᱟᱱ ᱨᱩᱥᱤᱠᱟ ᱵᱤᱱ ᱧᱮᱞᱧᱟᱢ ᱠᱚᱣᱟ᱾
ᱪᱤᱱᱛᱟᱹ ᱵᱤᱱ ᱪᱮᱫᱠᱟᱱ ᱨᱩᱥᱤᱠᱟ ᱦᱩᱭ ᱞᱮᱱᱠᱷᱟᱱ ᱚᱱᱟ ᱵᱟᱯᱞᱟ ᱡᱟᱹᱱᱩᱢ ᱥᱮ ᱤᱭᱟᱹᱟᱹᱨ ᱨᱮᱵᱮᱱ ᱜᱤᱛᱤᱡ᱾ ᱪᱮᱫ ᱫᱟᱲᱮ
ᱦᱩᱸ ᱦᱩᱸ᱾
ᱡᱮᱱᱮ ᱪᱮᱫ ᱞᱮᱠᱟ ᱨᱟᱹᱥᱠᱟᱹ ᱨᱮᱢ ᱛᱟᱦᱮᱸ ᱞᱮᱱᱠᱷᱟᱱ ᱚᱱᱟ ᱚᱱᱠᱟᱱ ᱡᱟᱹᱱᱩᱢ ᱨᱮᱵᱤᱱ ᱜᱤᱛᱤᱡ ᱫᱟᱲᱮᱭᱟᱜ-ᱟ ᱥᱮᱵᱤᱱ
ᱟᱨ ᱛᱟᱦᱞᱮ ᱱᱚᱛᱮ ᱡᱟᱦᱟᱸ ᱢᱮᱱᱟᱜ ᱫᱚ ᱵᱩᱨᱩ ᱯᱟᱚᱛᱟᱢ ᱛᱮᱵᱤᱱ ᱪᱟᱞᱟᱣ ᱠᱟᱱᱟ ᱥᱮ ᱵᱟᱝ?
ᱩᱸ ᱵᱟᱝ ᱮᱱᱛᱮ ᱵᱟᱹᱞᱤᱧ ᱪᱟᱞᱟᱣ ᱟᱠᱟᱱᱟ᱾ ᱟᱸᱡᱚᱢ ᱵᱟᱲᱟ ᱠᱮᱫᱫᱟᱞᱤᱧ ᱦᱩᱭᱱᱟᱛᱚ ᱠᱚᱴᱟ ᱫᱤᱱ ᱞᱟᱦᱟ ᱜᱮ᱾
ᱠᱩᱞᱮ ᱡᱟᱛᱨᱟ ᱠᱚᱢᱯᱤᱴᱤᱥᱮᱱ ᱦᱩᱭᱩᱜᱼᱟ ᱯᱟᱛᱟ ᱮᱱᱮᱡ ᱠᱚᱢᱯᱤᱴᱤᱥᱮᱱ ᱢᱟᱱᱮ ᱵᱟᱨ ᱫᱷᱟᱨᱮ ᱜᱮ ᱦᱩᱭᱩᱜᱼᱟ ᱥᱮ ᱪᱮᱫ ᱫᱚᱢᱮ᱾
ᱦᱮᱸ ᱦᱮᱸ ᱦᱮᱸ᱾
ᱦᱮᱸᱥᱮ ᱵᱟᱝ
ᱦᱩᱸ ᱦᱩᱸ ᱟᱸᱡᱚᱢ ᱫᱟᱞᱤᱧ
ᱟᱸ ᱚᱸᱰᱮ ᱦᱚᱸ ᱚᱱᱠᱟ ᱜᱮ ᱴᱟᱢᱟᱠ ᱛᱩᱢᱫᱟᱜ ᱠᱚ ᱢᱟᱱᱮ ᱡᱟᱵᱚ ᱡᱟᱵᱚᱛᱤᱭ ᱟᱵᱚ ᱥᱟᱯᱟᱵ ᱛᱤᱥ ᱡᱷᱚᱛᱚ ᱟᱠᱷᱨᱤᱧ ᱠᱚ ᱟᱹᱜᱩᱭᱟ?
ᱦᱩᱸ ᱦᱩᱸ ᱟᱸᱡᱚᱢ ᱟᱠᱟᱫᱟᱟᱹᱧ ᱟᱸᱡᱚᱢ ᱟᱠᱟᱫᱟᱹᱧ, ᱟᱫᱚ ᱚᱸᱰᱮ ᱫᱚ ᱠᱚᱳᱟ ᱫᱤᱱ ᱞᱟᱦᱟ ᱜᱮᱛᱚ ᱦᱩᱭᱱᱟ ᱡᱟᱹᱱᱤᱡ᱾
ᱮ ᱦᱮᱸ ᱦᱩᱭᱱᱟ ᱵᱚᱨᱚ ᱯᱟᱛᱟ ᱫᱚ᱾ ᱥᱮ ᱱᱤᱭᱮ ᱵᱟᱨ ᱛᱚ ᱵᱟᱝ ᱦᱩᱭᱞᱮᱱᱟ ᱵᱷᱳᱴ ᱠᱷᱟᱹᱛᱤᱨ ᱴᱷᱤᱠ ᱵᱞᱝ ᱞᱤᱧ ᱞᱟᱹᱭ
ᱦᱮᱸ ᱦᱮᱸ ᱵᱟᱝ ᱞᱟᱹᱭ ᱞᱟᱹᱭᱮᱫ ᱛᱟᱦᱮᱸᱫ ᱠᱚ ᱵᱷᱳᱴ ᱠᱷᱟᱹᱛᱤᱨ ᱢᱟᱱᱮ ᱠᱮᱱᱥᱮᱞ ᱠᱮᱫᱟ ᱠᱚ ᱥᱮ ᱪᱮᱫ ᱞᱮᱠᱟ ᱟᱫᱚ ᱯᱚᱨᱮᱛᱮ ᱦᱩᱭᱱᱟ ᱥᱮ ᱪᱮᱫ᱾ ᱵᱟᱹᱞᱤᱧ ᱞᱟᱹᱭ ᱫᱟᱲᱮᱭᱟᱜ ᱠᱟᱱᱟ ᱚᱱᱟ ᱫᱚ᱾
ᱟᱫᱚ ᱢᱤᱫᱴᱮᱱ ᱜᱮ ᱯᱟᱛᱟ ᱯᱚᱨᱚᱵ ᱴᱮᱱ ᱵᱟᱹᱲᱤᱡ ᱜᱮ ᱦᱟᱺᱰᱤ ᱯᱟᱹᱣᱨᱟᱹᱠᱚ ᱟᱠᱷᱨᱤᱧᱟ ᱛᱚ᱾ ᱟᱹᱰᱤ ᱦᱚᱲ ᱧᱩ ᱵᱩᱞ ᱠᱟᱛᱮᱜ, ᱦᱮᱸ ᱟᱹᱰᱤ ᱵᱟᱹᱲᱤᱡ ᱵᱮᱵᱚᱦᱟᱨᱟ ᱟᱨᱠᱤ ᱱᱚᱣᱟ ᱠᱚᱫᱚ ᱢᱤᱫᱴᱮᱱ ᱠᱷᱟᱨᱟᱯ ᱡᱤᱱᱤᱥ ᱠᱟᱱᱟ ᱦᱚᱸ᱾
ᱦᱟᱺᱰᱤ ᱵᱚᱱ ᱧᱩᱭᱟ ᱡᱟᱦᱟᱸ ᱫᱚ ᱵᱚᱸᱜᱟ ᱥᱟᱨᱮᱡ ᱡᱟᱦᱟᱸ ᱚᱱᱟᱵ ᱥᱩᱢᱩᱝ ᱜᱮᱵᱚᱱ ᱧᱩᱭᱢᱟ ᱠᱟᱨᱚᱱ ᱠᱤᱨᱤᱧ ᱟᱠᱷᱨᱤᱧ ᱫᱷᱟᱹᱨᱤᱡ ᱫᱚ ᱡᱮᱢᱚᱱ ᱦᱩᱸ ᱦᱩᱸ᱾
ᱠᱟᱛᱷᱟ ᱨᱮᱜᱮ ᱢᱮᱱ ᱠᱟᱫᱟ ᱡᱮ ᱢᱤᱫ ᱯᱷᱩᱲᱩᱜ ᱛᱮᱫᱚ ᱨᱟᱱ ᱞᱮᱠᱟᱭ ᱠᱟᱹᱢᱤᱭᱟ ᱵᱟᱨ ᱯᱷᱩᱲᱩᱜ ᱛᱮᱫᱚ ᱵᱟᱹᱲᱤᱡ ᱟᱨ ᱪᱮᱫᱠᱟ ᱢᱤᱫᱴᱮᱱ ᱟᱨ ᱯᱮ ᱯᱷᱩᱫ ᱛᱮ ᱫᱷᱚᱨᱚᱢ ᱱᱟᱥᱟᱜᱼᱟ ᱟᱨᱠᱤ᱾
ᱦᱮᱸ᱾
ᱟᱫᱚ ᱟᱵᱚ ᱫᱚ ᱦᱟᱱᱮ ᱢᱤᱫ ᱯᱷᱩᱲᱩᱜ ᱠᱷᱚᱱᱟᱜ ᱮᱠᱫᱚᱢ ᱮᱢᱚᱱ ᱡᱟᱭᱜᱟ ᱨᱮᱵᱚᱱ ᱪᱟᱞᱟ ᱠᱟᱱᱟ ᱚᱱᱮ
ᱡᱤᱵᱚᱱ ᱨᱮ ᱵᱟᱹ ᱦᱤᱡᱩᱜ
ᱦᱮᱸ ᱧᱩ ᱜᱷᱚᱞᱴᱟ ᱫᱷᱟᱹᱵᱤᱡ
ᱦᱮᱸ᱾ ᱛᱚ ᱚᱱᱟ ᱠᱚᱜᱮ ᱢᱟᱱᱮ ᱱᱮᱛᱟᱨ ᱠᱚ ᱫᱚ ᱢᱟᱱᱮ ᱠᱟᱹᱴᱤᱡ ᱠᱟᱹᱴᱤᱡ ᱵᱟᱹᱵᱩ ᱛᱟᱠᱚ ᱥᱮ ᱢᱟᱹᱭ ᱛᱟᱠᱚ ᱦᱚᱸᱠᱚ ᱧᱮᱞᱚᱜ ᱠᱟᱱᱟ ᱱᱮᱛᱟᱨ
ᱮᱠᱫᱚᱢ ᱢᱟᱱᱮ ᱪᱮᱫ ᱵᱤᱱ ᱞᱟᱹᱭᱟ, ᱮᱛᱚ ᱠᱷᱟᱨᱟᱯ ᱯᱚᱨᱤᱥᱛᱷᱤᱛᱤ ᱟᱵᱚ ᱱᱚᱣᱟ ᱥᱟᱶᱛᱟᱟᱨ ᱨᱮ ᱦᱮᱡ ᱠᱟᱱᱟ ᱵᱟᱝ ᱱᱚᱜᱚᱭᱼ ᱪᱟᱹᱯᱨᱤ ᱠᱚᱜᱮ ᱧᱮᱞ ᱠᱚ ᱵᱤᱱ ᱥᱮ,
ᱦᱩᱸ᱾
ᱮᱛᱚ ᱵᱷᱟᱭᱨᱟᱞ ᱢᱟᱱᱮ ᱱᱮᱛᱟᱨ ᱢᱳᱵᱟᱭᱤᱞ ᱡᱩᱜᱽ ᱠᱟᱱᱟ ᱥᱮ ᱥᱳᱥᱟᱞ ᱢᱤᱰᱤᱭᱟ ᱡᱩᱜᱽ, ᱢᱤᱫ ᱜᱷᱟᱹᱲᱤᱡ ᱛᱮ ᱵᱷᱟᱭᱨᱟᱞ, ᱟᱫᱚ ᱱᱚᱣᱟ ᱫᱚ ᱢᱤᱫᱴᱮᱱ ᱚᱲᱟᱜ ᱦᱚᱲᱟᱜ ᱠᱚ ᱡᱩᱫᱤ ᱵᱟᱠᱚ ᱵᱩᱡᱷᱟᱹᱣ ᱠᱚᱜᱣᱟ,
ᱦᱩᱸ ᱟᱨ ᱩᱱᱠᱩ ᱛᱚ ᱚᱱᱟ ᱠᱚ ᱠᱩᱥᱤᱭᱟᱜ ᱠᱟᱱᱟ, ᱡᱟᱛᱮ ᱵᱷᱟᱭᱨᱟᱞᱚᱜ ᱠᱟᱱᱟᱞᱮ ᱦᱚᱲ ᱠᱚ ᱧᱮᱞᱮᱫ ᱞᱮᱭᱟ᱾ ᱦᱩᱸ᱾ ᱟᱫᱚ ᱚᱱᱟ ᱫᱚ ᱢᱟᱱᱮ ᱜᱟᱨᱡᱮᱱ ᱚᱲᱟᱜ ᱦᱚᱲ ᱜᱟᱭᱤᱰ ᱵᱟᱠᱚ ᱜᱟᱭᱤᱰ ᱠᱮᱫᱮᱭᱟ ᱠᱟᱹᱴᱤᱡ᱾
ᱦᱮᱸ ᱦᱮᱸ᱾ ᱟᱫᱚ ᱚᱲᱟᱜ ᱦᱚᱲ ᱦᱚᱸ ᱵᱩᱡᱽ ᱫᱚᱨᱠᱟᱨ ᱟᱫᱚ ᱚᱲᱟᱜ ᱦᱚᱲ ᱦᱚᱸ ᱡᱩᱫᱤ ᱚᱱᱠᱟ ᱚ ᱥᱤᱠᱠᱷᱤᱛᱚ ᱠᱷ ᱟᱫᱚ ᱪᱮᱫ ᱵᱟᱠᱷᱟᱱ,
ᱦᱩᱸ ᱦᱩᱸ᱾
ᱟᱨ ᱱᱚᱣᱟ ᱠᱚᱫᱚ ᱢᱟᱱᱮ ᱮᱴᱟᱜ ᱫᱤᱠᱩ ᱦᱚᱲ ᱠᱚ ᱡᱩᱫᱤ ᱠᱚ ᱧᱮᱞᱟ ᱮᱴᱟᱜ ᱢᱟᱱᱮ ᱮᱴᱟᱜ ᱤᱭᱟᱹ ᱟᱨᱠᱤ ᱮᱴᱟᱜ ᱡᱟᱦᱟᱸᱭ ᱮᱴᱟᱜ ᱤᱭᱟᱹ ᱨᱮᱱ ᱮᱴᱟᱜ ᱡᱟᱹᱛᱤ ᱠᱚ ᱟᱫᱚ ᱵᱟᱠᱚ ᱞᱟᱹᱭᱟ ᱡᱮ ᱥᱟᱱᱛᱟᱲ ᱦᱚᱯᱚᱱ ᱫᱚ ᱱᱚᱜ-ᱱᱚᱝᱠᱟ, ᱞᱚᱥᱚᱫ ᱠᱚᱨᱮ ᱠᱚ ᱮᱱᱮᱡ ᱵᱟᱲᱟᱭᱟ ᱞᱟᱹᱭᱟᱠᱚ ᱛᱚ ᱦᱮᱸᱥᱮ ᱵᱟᱝ
ᱧᱮᱞ ᱵᱤᱱ ᱯᱷᱮᱥᱵᱩᱠ ᱠᱚᱨᱮ ᱧᱮᱞ ᱵᱤᱱ ᱡᱟᱦᱟᱱᱟᱜ ᱥᱟᱱᱛᱟᱲ ᱦᱚᱯᱚᱱᱟᱜ ᱠᱚᱢᱮᱱᱴ ᱠᱚᱨᱮ ᱧᱮᱞ ᱵᱤᱱ ᱫᱤᱠᱩ ᱚᱱᱠᱟ ᱠᱚ ᱠᱚᱢᱮᱴᱟ
ᱦᱮᱸ ᱢᱟᱱᱮ ᱱᱚᱣᱟ ᱠᱚᱫᱚ ᱟᱹᱰᱤ ᱵᱟᱹᱲᱤᱡ ᱥᱮ
ᱧᱮᱞ ᱵᱤᱱ ᱫᱤᱠᱩ ᱠᱚᱠᱚ ᱢᱮᱱᱟ ᱡᱮ ᱥᱟᱶᱛᱟᱞ ᱫᱚ ᱱᱚᱝᱠᱟ ᱝᱠᱟ ᱱᱚᱣᱟ ᱡᱤᱞ ᱠᱚ ᱡᱚᱢᱟ, ᱦᱟᱱᱟ ᱡᱤᱞ ᱠᱚ ᱠᱚ ᱡᱚᱢᱟ᱾ᱵᱚᱦᱩ ᱨᱚᱠᱚᱢ ᱢᱚᱱᱛᱚᱵᱵᱚ ᱪᱟᱞᱟ
ᱯᱚᱨ ᱵᱚᱱᱟ᱾ ᱥᱮ ᱟᱵᱚᱫᱚ ᱮᱴᱟᱜ ᱢᱮᱫᱛᱮ ᱟᱹᱰᱤ ᱱᱤᱪᱩ ᱢᱮᱫ ᱛᱮᱠᱚ ᱧᱮᱞ ᱵᱚᱱᱟ᱾
ᱦᱩᱸᱻ ᱦᱩᱸᱻ ᱦᱩᱸᱻ᱾
ᱦᱮᱸᱥᱮ ᱵᱟᱝ?
ᱦᱩᱸ ᱟᱨᱚ ᱱᱚᱝᱠᱟ ᱵᱚᱱ ᱠᱟᱹᱢᱤᱭᱫᱟ ᱢᱟᱱᱮ ᱟᱨᱚ ᱢᱟᱱᱮ ᱟᱨᱚ ᱯᱚᱥᱲᱟ ᱜᱮᱠᱚ ᱧᱮᱞᱵᱚᱱ
ᱮᱠᱫᱚᱢ, ᱢᱟᱱᱮ ᱵᱟᱠᱚ ᱪᱟᱭᱟ ᱡᱮ ᱩᱱᱠᱩ ᱱᱩᱠᱩ ᱦᱚᱲ ᱦᱚᱯᱚᱱ ᱪᱮᱛᱟᱱ ᱥᱮᱜ ᱠᱚ ᱨᱟᱠᱟᱵ ᱢᱟ, ᱩᱱᱠᱩ ᱥᱚᱵ ᱥᱚᱢᱚᱭ ᱪᱮᱥᱴᱟᱭᱟ ᱠᱚ, ᱡᱮ ᱩᱱᱠᱩ ᱞᱟᱛᱟᱨ ᱟᱞᱮᱭᱟᱜ ᱡᱟᱸᱜᱟ ᱛᱮ ᱞᱟᱛᱟᱨ ᱞᱮᱜᱮ
ᱦᱩᱸᱻ ᱦᱩᱸᱻ ᱦᱩᱸᱻ ᱦᱩᱸᱻ᱾ ᱠᱤᱱᱛᱩᱜ ᱟᱨᱚ ᱵᱤᱥᱮᱥ ᱠᱚᱨᱮ ᱦᱚᱭᱸ ᱠᱚᱴᱟ ᱫᱤᱱ ᱪᱮᱫ ᱞᱤᱧ ᱞᱟᱹᱭᱟ ᱢᱟᱱᱮ ᱮᱸ ᱡᱟᱦᱟᱸᱭ ᱟᱹᱫᱤᱵᱟᱥᱤ ᱠᱚ ᱡᱟᱦᱟᱸᱭ ᱮᱥᱴᱤ ᱠᱚ ᱩᱱᱠᱩᱣᱟᱜ ᱦᱚᱠ ᱟᱹᱭᱫᱟᱹᱨ ᱛᱚ ᱢᱟᱱᱮ ᱪᱟᱵᱟ ᱞᱮᱠᱟᱜᱮ, ᱵᱮᱥᱤ ᱵᱮᱥᱤᱨ ᱵᱷᱟᱜᱽ ᱜᱮ ᱡᱟᱦᱱᱟᱜ ᱨᱮ ᱧᱮᱞ ᱠᱚᱵᱤᱱ ᱯᱷᱮᱠ ᱮᱥᱴᱤ ᱠᱚ ᱵᱚᱞᱚᱜ ᱠᱟᱱᱟ᱾
ᱟᱨ ᱟᱞᱚ ᱵᱤᱱ ᱞᱟᱹᱭᱟ, ᱚᱱᱟ ᱯᱷᱮᱠ ᱮᱥᱴᱤ ᱡᱟᱞᱟ ᱨᱮ ᱢᱟᱱᱮ ᱟᱹᱰᱤ ᱦᱚᱲ ᱚᱱᱟ ᱯᱷᱮᱠᱮᱥᱴᱤ ᱩᱫᱩᱜ ᱪᱮᱫᱠᱟ ᱟᱵᱩᱣᱟᱜ ᱡᱟᱦᱟᱸ ᱠᱳᱴᱟ ᱡᱟᱦᱟᱸ ᱟᱵᱩᱣᱟᱜ ᱥᱤᱴ ᱛᱟᱦᱮᱸᱱᱟ ᱚᱱᱟ ᱨᱮᱠᱚ ᱵᱚᱞᱚᱜ ᱠᱟᱱᱟ ᱟᱨ ᱟᱵᱚ ᱫᱚᱵᱚᱱ ᱮᱲᱮ ᱚᱪᱚᱜ ᱠᱟᱱᱟ᱾
ᱦᱩᱸᱻ᱾ ᱡᱟᱦᱟᱸᱨᱮ ᱧᱮᱞ ᱵᱤᱱ ᱟᱵᱤᱱ ᱯᱚᱧᱪᱟᱥ ᱡᱚᱱ ᱮᱥᱴᱤᱭᱟᱜ ᱠᱳᱴᱟ ᱠᱟᱱᱟ, ᱚᱸᱰᱮ ᱧᱮᱞ ᱵᱤᱱ ᱚᱨᱫᱷᱮᱠ ᱠᱷᱚᱱ ᱦᱚᱸ ᱡᱟᱹᱥᱛᱤ ᱜᱮ, ᱮᱴᱟᱜ ᱠᱟᱥᱴ ᱨᱮᱱ ᱠᱚ ᱵᱚᱞᱚᱜ ᱠᱟᱱᱟ᱾
ᱦᱮᱸᱻ ᱦᱩᱸ ᱚᱱᱟ ᱠᱚ ᱟᱫᱚ ᱟᱵᱚ ᱵᱤᱨᱩᱫᱽ ᱞᱟᱜᱟᱣ ᱵᱚᱱᱟ ᱵᱟᱠᱷᱟᱱ ᱛᱚ ᱟᱵᱚ ᱫᱚ ᱮᱲᱮ ᱦᱚᱪᱚᱜ ᱟᱵᱚᱱ ᱩᱝᱠᱩ ᱴᱷᱮᱱ ᱾
ᱦᱩᱸᱻ ᱦᱸᱻ ᱦᱮᱸᱻ ᱦᱮᱸᱻ ᱦᱮᱸᱻ᱾ ᱟᱫᱚ ᱱᱚᱝᱠᱟ ᱦᱚᱸ ᱦᱚᱲ ᱢᱮᱱᱟᱜ ᱠᱚᱣᱟ ᱡᱮ ᱚᱱᱟ ᱠᱚ ᱮᱸ ᱵᱟᱝ ᱧᱮᱞ ᱠᱟᱛᱮᱜ, ᱢᱟᱱᱮ ᱮᱴᱟᱜ ᱠᱤᱪᱷᱩ ᱢᱟᱱᱮ ᱦᱟᱺᱰᱤ ᱯᱟᱹᱣᱨᱟᱹ ᱧᱩ ᱨᱮᱠᱚ ᱡᱚᱵᱮ ᱠᱚᱜ ᱠᱟᱱᱟ ᱪᱮᱫ ᱵᱤᱱ ᱢᱮᱛᱟ ᱠᱚᱣᱟ᱾ ᱢᱟᱱᱮ ᱵᱷᱟᱹᱜᱤ ᱪᱤᱱᱛᱟᱹ ᱵᱷᱟᱵᱱᱟ ᱫᱚ ᱵᱟᱹᱱᱩᱜ ᱛᱟᱠᱚᱣᱟ᱾ ᱮᱸᱜ ᱚᱠᱟᱨᱮ ᱦᱟᱺᱰᱤ ᱧᱟᱢᱚᱜ-ᱟ, ᱯᱟᱹᱣᱨᱟᱹ ᱧᱟᱢᱚᱜ-ᱟ᱾
ᱟᱨ ᱚᱱᱮ ᱦᱟᱺᱰᱤ ᱯᱟᱹᱣᱨᱟᱹ ᱧᱩᱠᱟᱛᱮ, ᱚᱲᱟᱜ ᱨᱮᱦᱚ ᱦᱮᱡ ᱠᱟᱛᱮ ᱠᱚ ᱠᱷᱟᱹᱯ ᱠᱷᱟᱹᱯᱟᱹᱨᱤᱭᱟ ᱚᱲᱟᱜ ᱨᱮ ᱮᱨᱟ ᱥᱟᱛᱮᱜ ᱢᱟᱱᱮ ᱢᱤᱫᱴᱮᱜ ᱥᱚᱝᱥᱟᱨ ᱨᱟᱹᱯᱩᱫᱚᱜ ᱞᱮᱠᱟ᱾ ᱟᱨᱠᱤ ᱢᱤᱫᱴᱮᱱ ᱥᱚᱝᱥᱟᱨ ᱨᱮ ᱠᱷᱟᱹᱯᱟᱹᱨᱤ ᱢᱟᱱᱮ ᱛᱚ ᱢᱤᱫᱴᱮᱱ
ᱦᱩᱸᱻ ᱦᱩᱸᱻ ᱦᱩᱸᱻ᱾ ᱚᱱᱟ ᱦᱩᱭᱩᱜ ᱠᱟᱱᱟ ᱡᱚᱛᱚ ᱠᱷᱚᱱᱟᱜ ᱵᱟᱹᱲᱤᱡ ᱡᱤᱱᱤᱥ᱾
ᱮᱠᱫᱚᱢ ᱟᱫᱚ ᱱᱚᱣᱟ ᱠᱚ ᱟᱵᱚ ᱛᱤᱨᱮ ᱛᱤᱥ ᱠᱚ ᱪᱮᱸᱜᱷᱟᱜ ᱛᱟᱵᱚᱱᱟ, ᱢᱟᱱᱮ ᱛᱚᱵᱮᱱᱟᱜ ᱟᱵᱚ ᱱᱚᱣᱟ ᱮᱸ ᱟᱵᱚᱣᱟᱜ ᱱᱚᱣᱟ ᱥᱳᱥᱟᱭᱴᱤ ᱩᱛᱷᱱᱟᱹᱜ-ᱟ᱾
ᱦᱮᱸ ᱛᱤᱥ ᱱᱚᱣᱟ ᱦᱟᱺᱰᱤ ᱯᱟᱹᱣᱨᱟᱹ ᱛᱤᱱ ᱵᱷᱳᱨ ᱛᱟᱦᱮᱱᱟ ᱢᱟᱱᱮ ᱛᱟᱦᱮᱸ ᱫᱚ ᱛᱟᱦᱮᱱ ᱜᱮ ᱫᱷᱚᱨᱚᱢ ᱨᱮᱱᱟᱜ ᱦᱟᱺᱰᱤ ᱪᱮᱫᱟᱜ ᱮᱢ ᱚᱥᱚᱢᱢᱟᱱᱟ᱾ ᱢᱟᱱᱮ ᱫᱷᱚᱨᱚᱢ ᱨᱮᱱᱟᱜ ᱦᱟᱺᱰᱤ ᱫᱷᱚᱨᱚᱢ ᱵᱷᱤᱛᱤᱨ ᱨᱮᱜᱮ ᱛᱟᱦᱮᱸ ᱦᱚᱪᱚ ᱚᱱᱟ ᱠᱷᱚᱱ ᱵᱟᱨᱦᱮ ᱡᱮᱢᱚᱱ ᱟᱞᱚ ᱩᱰ
ᱦᱮᱸ ᱟᱫᱚ ᱚᱱᱟ ᱦᱟᱱᱮ ᱟᱹᱠᱷᱨᱤᱧ ᱤᱭᱟᱹ ᱮᱠᱫᱚᱢ
ᱨᱤᱧ
ᱦᱩᱸᱻ᱾
ᱱᱤᱛᱚᱜ ᱜᱮ ᱱᱚᱜᱼᱚᱭ ᱡᱮ ᱡᱟᱦᱟ ᱠᱚᱨᱮ ᱯᱟᱛᱟ ᱯᱚᱨᱚᱵᱽ ᱠᱚᱠᱚ ᱫᱚᱦᱚᱭ ᱫᱟ ᱚᱱᱟ ᱠᱚᱨᱮ ᱦᱟᱺᱰᱤ ᱯᱟᱹᱶᱨᱟᱹ ᱴᱳᱴᱟᱞᱤ ᱵᱚᱱᱫ ᱢᱟᱠᱚ᱾
ᱦᱚᱜᱚᱭᱛᱚ ᱮ ᱪᱮᱫ ᱯᱟᱛᱟ ᱢᱤᱜᱴᱮᱱ ᱦᱩᱭᱱᱟ ᱱᱚᱰᱮ ᱪᱮᱜ ᱯᱟᱛᱟ ᱪᱚ ᱦᱟᱸᱜ ᱧᱩᱛᱩᱢ ᱫᱚ ᱵᱟᱹᱞᱤᱧ ᱫᱤᱥᱟᱹᱭᱫᱟ᱾ ᱢᱟᱱᱮ ᱵᱤᱱᱟᱹ ᱤᱭᱟᱹ ᱛᱮᱜᱮ ᱠᱤᱱᱛᱩ ᱟ ᱦᱟᱺᱰᱤ ᱯᱟᱹᱣᱨᱟᱹ ᱵᱟᱠᱚ ᱫᱚᱠᱟᱱ ᱦᱚᱪᱚ ᱠᱟᱜ ᱠᱚᱣᱟ ᱡᱟᱭᱦᱳᱠ ᱱᱚᱣᱟ ᱫᱚ ᱟᱹᱰᱤᱞᱤᱧ ᱥᱟᱨᱦᱟᱣᱤᱧ ᱪᱟᱞ ᱟᱠᱚ ᱩᱱᱠᱩ ᱡᱟᱦᱟᱭ ᱠᱚᱫᱚ ᱱᱚᱣᱟ ᱠᱟᱹᱢᱤᱨᱮ ᱡᱚᱲᱟᱣ ᱠᱚ ᱛᱟᱦᱮ ᱠᱟᱱᱟ
ᱦᱮᱸᱻ ᱦᱮᱸᱻ᱾ ᱦᱮᱸ ᱚᱱᱠᱟ ᱜᱮ ᱟᱨᱚ ᱢᱤᱫ ᱡᱟᱭᱜᱟ ᱨᱮ, ᱠᱚᱨᱟᱣ ᱠᱟᱛᱮ ᱫᱚ ᱵᱟᱝ ᱦᱩᱭᱩᱜ-ᱟ ᱛᱚ᱾ ᱟᱨ ᱜᱚᱴᱟ ᱜᱤ ᱜᱚᱴᱟᱨᱮ ᱡᱟᱦᱟᱸ ᱨᱮᱜᱮ, ᱯᱚᱨᱚᱵᱽ ᱠᱚ ᱦᱩᱭᱩᱜ ᱛᱟᱵᱚᱱᱟ ᱜᱚᱴᱟ ᱜᱮ ᱱᱚᱣᱟ ᱱᱚᱣᱟ ᱱᱤᱭᱚᱢ ᱡᱩᱫᱤ ᱠᱚ ᱪᱟᱹᱞᱩᱭᱟ ᱡᱮ, ᱯᱚᱨᱚᱵᱽ ᱫᱚ ᱦᱩᱭ ᱦᱚᱪᱚᱢᱮ, ᱢᱮᱱᱠᱷᱟᱱ ᱦᱟᱺᱰᱤ ᱯᱟᱹᱣᱨᱟᱹ ᱨᱮᱫᱚ
ᱟᱫᱚ ᱱᱚᱣᱟ ᱦᱟᱸᱜ ᱟᱥᱛᱮ ᱟᱥᱛᱮ ᱦᱩᱭᱩᱜ-ᱟ, ᱢᱤᱫ ᱫᱷᱟᱣ ᱨᱮ ᱫᱚ ᱵᱟᱝ ᱜᱟᱱᱚᱜ-ᱟ᱾ ᱵᱟᱹᱭ ᱵᱟᱹᱭ ᱛᱮ ᱦᱟᱸᱜ ᱦᱚᱭ ᱤᱫᱤᱜ-ᱟ᱾ ᱡᱟᱭᱦᱳᱠ ᱠᱟᱹᱴᱤᱡ ᱢᱟᱱᱮ ᱵᱟᱠᱚ ᱞᱟᱹᱭᱟ ᱡᱚᱵᱨᱟ ᱡᱚᱵᱨᱟ ᱫᱚ ᱢᱤᱫ ᱜᱷᱟᱹᱲᱤᱡ ᱛᱮ ᱡᱚᱵᱨᱟᱜ-ᱟ᱾ ᱠᱤᱱᱛᱩ ᱡᱚᱵᱨᱟ ᱥᱟᱯᱷᱟ ᱛᱮᱫᱚ ᱥᱚᱢᱚᱭ ᱦᱟᱸᱜ ᱦᱟᱛᱟᱣᱟᱭ ᱱᱤᱛᱚᱜ ᱫᱚ ᱚᱱᱠᱟ ᱡᱚᱵᱽᱨᱟ ᱜᱮᱛᱚ ᱠᱟᱱᱟ
ᱦᱩᱸ ᱦᱩᱸ ᱡᱚᱵᱽᱨᱟᱡᱚᱜ ᱜᱤᱰᱤ ᱛᱮᱫᱚ ᱥᱚᱢᱚᱭ ᱠᱟᱨᱚᱱ ᱰᱷᱮᱨ ᱠᱟᱱᱟ ᱫᱮ ᱰᱷᱮᱨᱧᱚᱜ ᱡᱟᱣᱨᱟ ᱠᱟᱱᱟ
ᱦᱮᱸ ᱦᱮᱸ ᱛᱟᱦᱚᱞᱮ ᱟᱵᱤᱱ ᱫᱚ ᱚᱱᱮ ᱯᱟᱹᱣᱨᱟᱹ ᱦᱟᱺᱰᱤ ᱠᱚᱫᱚ ᱵᱟᱵᱤᱱ ᱥᱟᱯᱚᱨᱴᱟᱜ ᱜᱮᱭᱟ
ᱩᱻ ᱦᱮ ᱥᱟᱯᱚᱴ ᱫᱚ ᱥᱟᱯᱚᱴ ᱜᱮ ᱚᱱᱠᱟ ᱫᱚ ᱵᱟᱝ ᱡᱮ ᱩ ᱡᱮᱢᱚᱱ ᱧᱩ ᱠᱟᱛᱮᱧ ᱜᱷᱚᱞᱴᱟᱣ ᱠᱚᱜ ᱠᱟᱱᱟ ᱢᱟᱱᱮ ᱧᱩ ᱫᱚ ᱡᱩᱫᱤᱢ ᱧᱩᱭ ᱨᱮᱦᱚ ᱢᱟᱱᱮ ᱠᱚᱢ ᱧᱩᱭ ᱢᱮ ᱧᱩ ᱠᱟᱛᱮᱫ ᱠᱟᱹᱢᱤ ᱵᱟᱲᱟᱭ ᱢᱮ ᱴᱷᱤᱠᱜᱮᱭᱟ ᱢᱮᱱᱠᱷᱟᱱ ᱧᱩ ᱠᱟᱜ ᱠᱟᱹᱱᱟᱹᱧ ᱜᱷᱚᱞ ᱛᱟᱣᱟᱜᱚᱜ ᱠᱟᱹᱱᱟᱹᱧ ᱚᱱᱟ ᱫᱚ ᱴᱷᱤᱠ ᱵᱟᱝ ᱠᱟᱱᱟ ᱥᱮ
ᱵᱟ ᱚᱱᱮ ᱢᱤᱫᱴᱮᱱ ᱥᱮᱨᱮᱧ ᱢᱮᱱᱟᱜ-ᱟ ᱠᱚᱞᱯᱚᱱᱟ ᱦᱟᱸᱥᱫᱟ ᱟᱨ ᱪᱮᱫ ᱛᱟᱭ ᱧᱩᱛᱩᱢ ᱩᱱᱤ
ᱡᱟᱭᱦᱳᱠ ᱧᱩᱛᱩᱢ ᱟᱞᱚ ᱵᱤᱱ ᱞᱟᱹᱭᱟ
ᱦᱮ ᱦᱮ ᱥᱮᱨᱮᱧ ᱪᱮᱫ ᱞᱮᱠᱟ ᱡᱮ ᱦᱟᱯᱮ ᱞᱤᱧ ᱦᱤᱲᱤᱧ ᱠᱮᱫᱟ ᱢᱟᱱᱮ ᱥᱮᱛᱟ ᱠᱚ ᱪᱚᱜ ᱟᱢ ᱪᱮᱫ ᱠᱟ ᱟᱨᱠᱤ ᱧᱩ ᱠᱟᱛᱮᱢ ᱜᱷᱚᱞᱴᱟᱣ ᱟᱠᱟᱱ ᱚᱱᱮ ᱚᱝᱠᱟ ᱟᱨᱠᱤ
ᱟᱪᱪᱷᱟ ᱟᱪᱪᱷᱟ ᱡᱟᱭᱦᱳᱠ ᱱᱚᱮᱟ ᱠᱚᱫᱚ ᱟᱵᱚ ᱟᱵᱚ ᱟᱪᱪᱷᱟ ᱟᱪᱪᱷᱟ
ᱦᱩ ᱦᱩ
ᱱᱚᱣᱟ ᱠᱚᱫᱚ ᱟᱵᱚᱜᱮ ᱵᱩᱡᱽ ᱫᱚᱨᱠᱟᱨ ᱵᱟᱠᱷᱟᱱ
ᱦᱩ ᱟᱵᱚ ᱟᱵᱚ ᱛᱮᱜᱮ ᱱᱚᱣᱟ ᱥᱳᱥᱟᱭᱴᱤ ᱵᱚᱱ ᱵᱟᱹᱲᱤᱡ ᱫᱟ
ᱦᱩ ᱦᱩ ᱵᱟᱹᱲᱤᱡ ᱫᱟᱵᱚᱱ ᱫᱚ ᱵᱟᱝ ᱵᱟᱹᱲᱤᱡ ᱠᱟᱱᱟ ᱱᱤᱛᱚᱜ ᱫᱚ
ᱱᱤᱛ ᱫᱚ ᱵᱟᱹᱲᱤᱡ ᱠᱟᱱᱟ ᱟᱫᱚ ᱚᱱᱟ ᱠᱚ ᱢᱤᱫᱴᱮᱡ ᱚᱣᱟᱨ ᱨᱟᱠᱟᱵ ᱫᱚ ᱠᱟᱹᱢᱤ ᱫᱚ ᱟᱵᱚ ᱟᱵᱚᱣᱟᱜ ᱡᱟᱦᱟᱭ ᱥᱴᱩᱰᱮᱱᱴ ᱠᱚ ᱢᱮᱱᱟᱜ ᱵᱚᱱᱟ ᱟᱵᱚᱣᱟᱜ ᱜᱮ ᱠᱟᱱᱟ
ᱦᱩ ᱟᱫᱚ ᱱᱤᱛᱚᱜ ᱪᱤᱠᱟᱹᱛᱮ ᱚᱱᱟ ᱠᱷᱚᱱ ᱵᱚᱱ ᱵᱷᱩᱞ ᱵᱟᱵᱚᱱ ᱵᱷᱩᱞ ᱟᱠᱟᱫ ᱟᱫᱚ ᱱᱤᱛᱚᱜ ᱪᱤᱠᱟᱹᱛᱮ ᱚᱱᱟ ᱵᱚᱱ ᱥᱩᱫᱷᱨᱟᱹᱣ ᱛᱟᱵᱚᱱᱟ ᱚᱱᱟ ᱠᱚ
ᱦᱮ ᱦᱮ ᱟᱫᱚ ᱦᱩᱭᱩᱜ